ᱦᱮᱸ ᱡᱚᱦᱟᱨ ᱜᱮ?
ᱦᱮᱸ ᱡᱚᱦᱟᱨ ᱜᱮ ᱜᱚᱝᱠᱮ᱾
ᱦᱮᱸ ᱛᱟᱦᱚᱞᱮ ᱜᱚᱝᱠᱮ ᱱᱟᱯᱟᱭ ᱵᱟᱲᱟ ᱜᱮ?
ᱦᱮᱸ ᱱᱟᱯᱟᱭ ᱵᱟᱲᱟ ᱜᱮ, ᱮᱠᱷᱚᱱ ᱫᱚ ᱟᱵᱮᱱ ᱜᱮ ᱪᱮᱫ ᱞᱮᱠᱟ?
ᱟᱹᱞᱤᱧ ᱦᱚᱸ ᱜᱚᱝᱠᱮ ᱱᱤᱭᱟᱹ ᱜᱷᱟᱹᱲᱤᱡ ᱛᱮᱫᱚ᱾ ᱱᱟᱯᱟᱭ ᱫᱚ ᱱᱟᱯᱟᱭ ᱜᱮ ᱢᱮᱱᱟᱜ ᱞᱤᱧᱟᱹ᱾
ᱚ ᱟᱪᱪᱷᱟ
ᱛᱚ ᱜᱚᱝᱠᱮ ᱢᱮᱱᱮᱫ ᱠᱟᱱᱞᱤᱤᱧ, ᱡᱚᱢ ᱵᱟᱲᱟ ᱠᱚ ᱦᱩᱭᱱᱟ?
ᱦᱮᱸ ᱡᱚᱢ ᱵᱟᱲᱟ ᱜᱮᱟ ᱱᱚᱜᱼᱚᱭ ᱰᱟᱜᱽᱨᱤ ᱜᱩᱯᱤ ᱦᱮᱡ ᱦᱩᱭ ᱠᱟᱱᱟ᱾
ᱟᱪᱪᱷᱟ ᱟᱪᱪᱷᱟ
ᱦᱮᱸ᱾
ᱛᱟᱯᱚᱨᱮ ᱜᱚᱝᱠᱮ ᱛᱟᱦᱚᱞᱮ ᱠᱟᱹᱢᱤ ᱠᱟᱡᱽ ᱠᱚᱼᱫᱚ ᱱᱤᱛᱚᱜ ᱫᱚ ᱟᱹᱣᱨᱤᱜᱼᱟ, ᱱᱟᱦᱟᱜ ᱵᱟᱝ?
ᱦᱮᱸ ᱮᱠᱷᱚᱱ ᱫᱚ ᱟᱹᱣᱨᱤᱭᱟᱜᱼᱟ ᱾ ᱦᱚᱸᱜ ᱚᱭ ᱮᱠᱷᱚᱱ ᱥᱳᱣᱫᱚᱢ ᱫᱚ ᱰᱟᱹᱜᱽᱨᱤ ᱜᱩᱯᱤ ᱪᱷᱟᱲᱟ᱾ ᱮᱠᱷᱚᱱ ᱠᱟᱡ ᱠᱚᱼᱫᱚ ᱦᱟᱸᱜ ᱥᱮᱨᱚᱠᱚᱢ ᱠᱚᱢ ᱫᱚ ᱟᱹᱣᱨᱤ ᱫᱷᱽᱩᱨᱟᱹᱣ ᱦᱩᱭᱩᱜᱼᱟ᱾
ᱟᱪᱪᱷᱟ, ᱟᱪᱪᱷᱟ ᱮᱨ ᱟᱯᱷᱚᱨ ᱠᱚᱼᱫᱚ ᱱᱟᱜᱷ ᱦᱩᱭ ᱵᱟᱲᱟᱭᱮᱱᱟ᱾
ᱦᱮᱸ ᱮᱨ ᱟᱯᱷᱚᱨ ᱠᱚᱼᱫᱚ ᱦᱩᱭ ᱵᱟᱲᱟᱣ ᱟᱠᱟᱱᱟ ᱦᱟᱸᱜ᱾
ᱚ ᱦᱚᱸ᱾
ᱟᱨ ᱥᱟᱱ ᱥᱟᱱᱛᱟᱲ ᱥᱚᱢᱟᱡᱽ ᱨᱮ ᱢᱤᱫᱴᱟᱝ ᱢᱟᱨᱟᱝ ᱫᱟᱭᱤᱛᱛᱚ ᱥᱮ ᱠᱟᱹᱢᱤᱭᱟᱹ ᱦᱩᱭᱩᱜ ᱠᱟᱱᱟ ᱢᱤᱫᱴᱟᱝ ᱰᱟᱝᱨᱤ ᱜᱩᱯᱤ ᱦᱮᱸ ᱥᱮ ᱵᱟᱝ?
ᱦᱮᱸ ᱜᱚᱝᱠᱮ ᱾ ᱜᱚᱢᱠᱮ ᱚᱱᱟ ᱠᱟᱱ ᱜᱮᱭᱟ ᱫᱟᱭᱤᱛᱛᱚ ᱫᱚ ᱡᱮ ᱜᱚᱝᱠᱮ ᱵᱷᱟᱞᱮ ᱡᱤᱱᱤᱥ ᱠᱟᱱ ᱜᱮᱭᱟ ᱚᱱᱟ ᱜᱚᱢᱠᱮ ᱠᱷᱟᱨᱟᱯ ᱡᱤᱱᱤᱥ ᱫᱚ ᱵᱟᱝ ᱠᱟᱱᱟ ᱡᱮᱦᱮᱛᱩ᱾ ᱛᱚ ᱧᱮᱞ ᱢᱮ ᱞᱟᱦᱟ ᱫᱮᱱ ᱠᱚ ᱚᱱᱟ ᱠᱚ ᱛᱮᱜᱮ ᱪᱟᱥ ᱵᱟᱥ ᱾
ᱦᱮᱸ ᱟᱨ ᱟᱵᱚ ᱥᱟᱱᱛᱟᱲ ᱥᱚᱢᱟᱡᱽ ᱨᱮᱫᱚ ᱟᱵᱚ ᱫᱚ ᱥᱮᱨᱚᱠᱚᱢ ᱠᱟᱹᱢᱤ ᱠᱟᱛᱮᱫ ᱥᱮ ᱵᱮᱵᱽᱥᱟ ᱠᱟᱛᱮᱫ ᱫᱚ ᱵᱟᱵᱚᱱ ᱡᱚᱢ ᱫᱟᱲᱮᱭᱟᱜᱼᱟ ᱦᱮᱸ ᱥᱮ
ᱵᱟᱝ ᱵᱟᱝ ᱜᱚᱝᱠᱮ ᱟᱵᱩ ᱫᱚ ᱱᱤᱭᱟᱹ ᱱᱤᱜ ᱱᱤᱭᱟᱹ ᱠᱚ ᱰᱟᱝᱨᱟ ᱢᱮᱨᱚᱢ ᱠᱚ ᱱᱤᱭᱟᱹᱜᱮ ᱛᱮᱜᱮ ᱟᱵᱚᱫᱚ ᱫᱚ ᱪᱟᱞᱟᱜ ᱦᱩᱭᱩᱜ ᱛᱟᱵᱚᱱᱟ ᱟᱨ ᱠᱤᱪᱷᱩ ᱫᱚ ᱠᱷᱮᱛᱤ ᱵᱟᱹᱲᱤ ᱦᱩᱭᱩᱜᱼᱟ ᱚᱱᱟ ᱠᱚᱢᱟ ᱢᱮᱱᱟᱜ ᱜᱮ ᱱᱟᱦᱟᱜ ᱾
ᱦᱮᱸ ᱟᱨ ᱟᱵᱚ ᱢᱤᱫᱴᱟᱱ ᱩᱫᱽᱫᱮᱥᱥᱚ ᱜᱮ ᱡᱮ ᱟᱵᱚᱨᱮᱱ ᱯᱮᱭᱟ ᱯᱩᱱᱭᱟᱹ ᱰᱟᱝᱨᱤ ᱡᱩᱫᱤ ᱵᱚᱱ ᱫᱚᱦᱚ ᱠᱮᱠᱚᱣᱟ ᱛᱟᱦᱚᱞᱮ ᱠᱷᱟᱱ ᱫᱚ ᱚᱱᱟ ᱧᱤᱛᱩᱢ ᱠᱟᱛᱮ ᱵᱚᱱ ᱫᱚᱦᱚ ᱠᱚᱣᱟ ᱡᱮ ᱱᱤᱭᱟᱹ ᱫᱚ ᱱᱤᱭᱟᱹ ᱥᱚᱢᱚᱭ ᱱᱩᱠᱤᱱ ᱫᱚ ᱱᱟᱜᱷ ᱟᱠᱷᱨᱤᱧ ᱠᱟᱛᱮᱜ ᱱᱤᱭᱟᱹ ᱡᱤᱱᱤᱥ ᱠᱚᱨᱟᱣ ᱦᱩᱭᱩᱜᱼᱟ ᱦᱮᱸ ᱥᱮ ᱵᱟᱝ, ᱚᱱᱟ ᱠᱷᱟᱹᱛᱤᱨ ᱛᱮᱜᱮ ᱱᱮᱦᱚᱲ ᱦᱚᱸ ᱯᱮᱭᱟ ᱯᱩᱱᱭᱟ ᱰᱟᱝᱨᱤ ᱫᱚᱦᱚ ᱦᱩᱭ ᱦᱟᱸᱜ ᱟᱫᱚ ᱢᱮᱱᱠᱷᱟᱱ ᱪᱤᱠᱟᱭᱮᱫ ᱠᱟᱱᱟ ᱦᱟᱸᱜ ᱛᱤᱱ ᱥᱟᱺᱜᱤᱧᱚᱜ ᱠᱟᱱᱟ ᱮᱠᱷᱚᱱ ᱯᱚᱨᱡᱚᱱᱛᱚ ᱵᱟᱢ ᱵᱩᱡᱷᱟᱹᱜ ᱠᱟᱱᱟ ᱥᱮ᱾
ᱟᱪᱪᱷᱟ ᱾
ᱦᱮᱸ ᱟᱫᱚ ᱚᱱᱟᱜᱮ ᱱᱤᱛᱚᱜ ᱫᱚ ᱟᱹᱞᱤᱧ ᱰᱟᱝᱨᱤ ᱜᱩᱯᱤ ᱨᱮᱞᱤᱧ ᱪᱷᱩᱟᱹᱣ ᱟᱠᱟᱱᱟ ᱟᱹᱰᱤ ᱡᱳᱨ᱾
ᱱᱚᱣᱟ ᱫᱚ ᱢᱟ ᱵᱟᱝ ᱪᱤᱠᱟᱹᱜᱼᱟ ᱜᱚᱢᱠᱮ ᱡᱟᱦᱟᱱᱟᱜ ᱵᱮᱱ ᱪᱤᱠᱟᱹᱭᱮᱫᱼᱟ ᱫᱷᱚᱨᱟᱣ ᱠᱟᱜ ᱵᱮᱱ᱾
ᱦᱮᱸ ᱟᱨ ᱟᱵᱮᱱ ᱫᱚ ᱛᱮᱫ ᱵᱮᱱ ᱪᱤᱠᱟᱹᱭᱮᱫᱟ ᱛᱟᱦᱞᱮ
ᱟᱹᱞᱤᱧ ᱫᱚ ᱜᱚᱝᱠᱮ ᱱᱤᱭᱟᱹ ᱜᱷᱟᱹᱲᱤᱡ ᱫᱚ ᱠᱟᱹᱢᱤ ᱠᱟᱡᱽ ᱠᱚᱫᱚ ᱵᱟᱹᱱᱩᱜ ᱟ ᱱᱟᱦᱟᱜ ᱟᱫᱚ ᱱᱚᱜᱼᱚᱭ ᱫᱩᱲᱩᱵ ᱵᱟᱲᱟ ᱦᱩᱭ ᱟᱠᱟᱱᱟ ᱚᱲᱟᱜ ᱥᱮᱫ ᱨᱮᱜᱮ᱾
ᱚ ᱟᱪᱪᱷᱟ ᱚᱱᱟ ᱦᱚᱸ ᱱᱟᱯᱟᱭ ᱠᱟᱜ ᱜᱮᱭᱟ ᱵᱮᱱ᱾ ᱡᱮ ᱠᱟᱹᱢᱤ ᱠᱚ ᱵᱟᱹᱱᱩᱜ ᱨᱮᱦᱚᱸ ᱫᱩᱲᱩᱵ ᱵᱟᱲᱟᱭ ᱦᱚᱸ ᱢᱤᱫᱴᱟᱝ ᱠᱟᱹᱢᱤ ᱠᱟᱱ ᱜᱮᱭᱟ ᱦᱮᱸ ᱥᱮ ᱵᱟᱝ?
ᱦᱮᱸ ᱮᱱᱛᱮᱫ ᱠᱟᱹᱢᱤ ᱦᱚᱸ ᱠᱟᱹᱢᱤ ᱠᱟᱱ ᱜᱮᱭᱟ ᱟᱫᱚ ᱱᱟᱦᱟᱜ ᱱᱚᱜᱼᱚᱭ ᱱᱤᱜ ᱱᱤᱭᱟᱹ ᱠᱚ ᱫᱟᱜ ᱡᱟᱹᱲᱤ ᱞᱮᱠᱷᱟᱡ ᱜᱮ ᱱᱟᱜᱷ ᱚᱱᱟ ᱦᱩᱲᱩ ᱨᱚᱦᱚᱭ ᱠᱚ ᱫᱷᱩᱨᱟᱹᱜ ᱦᱩᱭᱩᱜᱼᱟ ᱱᱟᱜᱷ ᱟᱫᱚ ᱚᱱᱟ ᱠᱚ ᱤᱭᱟᱹ ᱛᱮᱜᱮ ᱢᱟᱱᱮ ᱵᱟᱭ ᱫᱟᱜ ᱵᱟᱲᱟᱭᱮᱫᱟ ᱠᱟᱱᱛᱮ ᱠᱟᱹᱢᱤ ᱠᱚᱦᱚᱸ ᱵᱚᱱᱫ ᱛᱷᱟᱲ ᱟᱠᱟᱱᱟ ᱱᱤᱛᱚᱜ ᱚᱲᱟᱜ ᱠᱚᱨᱮᱜᱮ ᱫᱩᱲᱩᱵ ᱵᱟᱲᱟ ᱱᱟᱜᱷ ᱦᱩᱭ ᱟᱠᱟᱱᱟ ᱾
ᱦᱮᱸ ᱟᱫᱚ᱾ ᱫᱟᱜ ᱦᱚᱸᱛᱚ ᱦᱟᱸᱜ ᱵᱟᱭ ᱫᱟᱜ ᱵᱟᱲᱟᱟᱣ ᱟᱠᱟᱫ ᱵᱚᱱᱟ ᱮᱠᱷᱚᱱ ᱫᱚ ᱦᱟᱸᱜ ᱟᱯᱮ ᱥᱮᱱ ᱫᱚ ᱪᱮᱫ ᱞᱮᱠᱟ ᱪᱚᱝ ᱚᱦᱮᱫᱟᱨ ᱠᱚ ᱛᱮᱦᱮᱧ ᱫᱚ?
ᱟᱞᱮ ᱥᱮᱱᱟᱜ ᱚᱭᱮᱫᱟᱨ ᱫᱚ ᱜᱚᱢᱠᱮ ᱛᱤᱦᱤᱧ ᱫᱚ ᱛᱷᱚᱲᱟ ᱜᱟᱱ ᱢᱟᱱᱮ ᱢᱚᱱᱮ ᱦᱩᱭᱩᱜ ᱠᱟᱱᱟ ᱟᱨᱠᱤ ᱫᱟᱜ ᱦᱤᱡᱩᱜ ᱨᱮᱭᱟᱜ ᱥᱚᱢᱵᱷᱚᱵᱚᱱᱟ ᱢᱮᱱᱟᱜᱼᱟ ᱟᱹᱰᱤ ᱜᱟᱨᱢᱤ ᱜᱮ ᱟᱹᱭᱠᱟᱹᱜ ᱠᱟᱱᱟ ᱛᱷᱚᱲᱟ ᱜᱟᱱ ᱢᱮᱜᱷᱞᱟ ᱢᱮᱜᱷᱞᱟ ᱧᱚᱜ ᱟᱹᱭᱠᱟᱹᱣᱮᱫᱟ ᱟᱫᱚ ᱠᱤᱪᱷᱩ ᱴᱟᱜ ᱫᱚ ᱛᱷᱚᱲᱟ ᱜᱟᱱᱮ ᱥᱤᱛᱩᱝ ᱧᱚᱜ ᱮᱫᱟ ᱢᱟᱡᱷᱮ ᱢᱚᱫᱽᱫᱷᱮ ᱫᱚ ᱟᱫᱚ ᱱᱟᱜᱷ ᱵᱟᱨ ᱯᱮ ᱱᱟᱜ ᱵᱟᱭ ᱫᱟᱜ ᱠᱟᱫᱟ ᱛᱚ ᱟᱫᱚ ᱛᱤᱦᱤᱧ ᱛᱚ ᱱᱟ ᱫᱟᱜ ᱨᱮᱭᱟᱜ ᱥᱚᱢᱵᱷᱟᱵᱚᱱᱟ ᱢᱮᱱᱟᱜᱼᱟ ᱟᱫᱚ ᱱᱟᱜᱷ ᱪᱤᱠᱟᱹᱭᱮᱫᱟ ᱱᱟᱜᱷ ᱴᱷᱤᱠ ᱵᱟᱹᱱᱩᱜᱼᱟ᱾
ᱟᱪᱪᱷᱟ ᱚᱱᱠᱟ ᱵᱮᱯᱟᱨ ᱵᱟᱝ?
ᱦᱳᱭ ᱦᱳᱭ ᱾ ᱛᱚ ᱟᱯᱮ ᱥᱮᱫ ᱜᱮ ᱱᱟᱜᱷ ᱪᱮᱫ ᱠᱟ ᱡᱮ?
ᱟᱫᱚᱞᱤᱧ ᱞᱟᱹᱭᱮᱫᱟ ᱦᱚᱸᱜᱼᱚᱭ ᱪᱮᱫ ᱡᱮ ᱞᱟᱹᱭᱵᱤᱱ
ᱢᱮᱱᱫᱟᱞᱤᱧ ᱡᱮ ᱟᱯᱮ ᱥᱮᱱᱟᱜ ᱚᱭᱮᱫᱟᱨ ᱫᱚ ᱱᱟᱜᱷ ᱛᱤᱦᱮᱧᱟᱜ ᱫᱚ ᱚᱠᱟᱞᱮᱠᱟ?
ᱛᱤᱦᱤᱧ ᱫᱚ ᱟᱹᱰᱤ ᱡᱳᱨ ᱜᱮ ᱜᱚᱨᱚᱢ ᱜᱚᱨᱚᱢ ᱠᱟᱱᱟ ᱟᱹᱰᱤ ᱡᱳᱨ ᱠᱷᱟᱱ ᱟᱹᱰᱤ ᱡᱟᱹᱥᱛᱤ ᱜᱮ ᱜᱚᱨᱚᱢ ᱠᱟᱱᱟ ᱦᱮᱸ ᱥᱮ
ᱦᱩᱸ᱾
ᱟᱫᱚ ᱦᱟᱸᱜ ᱪᱮᱫᱠᱟ ᱜᱚᱨᱚᱢ ᱛᱮ ᱱᱚᱝᱠᱟ ᱵᱩᱡᱟᱹᱜ ᱠᱟᱱᱟ ᱡᱮ ᱱᱤᱛᱜᱮ ᱱᱤᱛ ᱜᱷᱟᱹᱲᱤᱡ ᱜᱮ ᱫᱟᱜ ᱡᱟᱹᱲᱤ ᱦᱩᱭ ᱫᱟᱲᱮ ᱦᱩᱭ ᱫᱟᱲᱮᱭᱟᱜᱼᱟ ᱚᱱᱠᱟ ᱵᱩᱡᱷᱟᱹᱜ ᱠᱟᱱᱟ ᱢᱮᱱᱠᱷᱟᱱ ᱫᱚ ᱦᱟᱸᱜ ᱛᱤᱱᱟᱹᱜ ᱴᱟᱜ ᱪᱤᱠᱟᱹᱜ ᱠᱟᱱᱟ ᱾ ᱫᱟᱜ ᱫᱟᱭ ᱥᱮ ᱵᱟᱝ ᱵᱟᱝ ᱵᱩᱡᱷᱟᱹᱜ ᱠᱟᱱᱟ ᱦᱳᱩᱥᱮ ᱾
ᱟᱪᱪᱷᱟ ᱟᱪᱪᱷᱟ ᱾
ᱦᱮᱸ ᱾ ᱠᱤᱸᱛᱩ ᱛᱮᱦᱤᱧ ᱫᱚ ᱡᱟᱹᱥᱛᱤ ᱠᱷᱟᱱ ᱡᱟᱹᱥᱛᱤ ᱜᱚᱨᱚᱢ ᱢᱮᱱᱟᱜᱼᱟ ᱱᱚᱱᱛᱮ ᱫᱚ᱾
ᱩᱸᱜ, ᱦᱩᱸ, ᱛᱚ ᱜᱚᱝᱠᱮ ᱱᱤᱛᱚᱜ ᱢᱟ ᱱᱤᱭᱟᱹ ᱜᱷᱟᱹᱲᱤᱡ ᱛᱮᱢᱟ ᱫᱟᱜ ᱦᱚᱸ ᱵᱟᱝ ᱞᱮᱝᱠᱷᱟᱡ ᱳᱠᱮᱫ ᱦᱩᱲᱩ ᱠᱚᱦᱚᱸ ᱪᱮᱠᱟᱢ ᱞᱟᱜᱟᱣᱟ, ᱨᱚᱦᱚᱭ ᱠᱚᱨᱮᱱᱟᱜ ᱵᱮᱵᱚᱥ- ᱛᱟ, ᱫᱚ ᱚᱱᱟ ᱜᱮ ᱡᱩᱫᱤ ᱫᱟᱜ ᱦᱚᱸ ᱫᱚᱨᱠᱟᱨᱚᱜᱼᱟ ᱟᱫᱚ ᱡᱩᱫᱤ ᱜᱚᱝᱠᱮ ᱱᱚᱜᱼᱚᱭ ᱫᱟᱜ ᱢᱟ ᱡᱮᱢᱚᱱ ᱛᱮᱢᱚᱱ ᱜᱮᱠᱚ ᱦᱚᱸᱜᱼᱚᱭ ᱦᱩᱰᱩᱨ ᱵᱤᱡᱽᱞᱤ ᱜᱮᱢᱟ ᱟᱹᱰᱤ ᱡᱟᱹᱥᱛᱤ ᱠᱚᱨᱟᱣ ᱮᱫ ᱠᱟᱱ ᱫᱚ᱾ ᱛᱚ ᱟᱯᱮᱥᱮᱡ ᱵᱟᱝ ᱪᱮᱠᱼᱟ, ᱟᱞᱮᱥᱮᱫ ᱢᱟ ᱟᱹᱰᱤ ᱰᱮᱢ ᱨᱮᱭᱟᱜ ᱜᱮ ᱦᱩᱰᱩᱨ ᱤᱭᱟᱹ ᱭᱮᱜ ᱠᱟᱱ ᱫᱚ᱾
ᱚᱸᱜ, ᱚᱸᱠᱟ ᱜᱮ ᱥᱟᱱᱟᱢ ᱥᱮᱜ ᱜᱮ ᱫᱟᱜ ᱫᱚ ᱡᱟᱦᱟᱸ ᱵᱚᱱ ᱡᱚᱢᱼᱟ, ᱡᱟᱦᱟᱸ ᱞᱮᱠᱟ ᱜᱮ ᱠᱤᱸᱛᱩ ᱦᱩᱰᱩᱨ ᱵᱤᱡᱽᱞᱤ ᱫᱚ ᱟᱹᱰᱤ ᱡᱳᱨ ᱜᱮᱭ ᱦᱩᱰᱩᱨ ᱵᱤᱡᱽᱞᱤ ᱭᱮᱫᱟᱭ, ᱟᱫᱚ ᱚᱱᱟ ᱜᱮᱥᱮ ᱱᱮᱥ ᱫᱚ ᱵᱟᱢ ᱵᱩᱡᱩᱜ ᱠᱟᱱᱟ, ᱫᱟᱜ ᱡᱟᱹᱲᱤ ᱠᱚᱦᱚᱸ ᱪᱮᱜ ᱠᱟ ᱡᱟᱹᱲᱤᱭᱟᱭ ᱥᱮ ᱵᱟᱭ ᱡᱟᱹᱲᱤᱭᱟᱭ ᱠᱚᱱᱳ ᱜᱮ ᱵᱟᱢ ᱵᱩᱡᱷᱟᱹᱜ ᱠᱟᱱᱟ, ᱦᱮᱸ ᱥᱮ ᱵᱟᱝ?
ᱦᱮᱸ ᱚᱱᱟ ᱜᱮ ᱵᱟ ᱜᱷᱚᱱᱴᱟ᱾ ᱪᱮᱜ ᱪᱮᱠᱟᱹᱜ ᱠᱟᱱᱟ ᱱᱷᱟᱸᱜ ᱧᱮᱞᱚᱜ ᱠᱟᱱ ᱜᱮᱭᱟ, ᱫᱟᱜ ᱞᱮᱠᱷᱟᱡ ᱫᱚ ᱛᱷᱚᱲᱟ ᱜᱟᱱ ᱢᱟᱱᱮ ᱵᱟᱛᱨᱟᱣ ᱧᱚᱜ ᱠᱚᱜᱼᱟ ᱟᱨᱠᱤ ᱟᱫᱚᱭ ᱚᱠᱟ ᱞᱮᱠᱟ ᱭᱮᱫᱟᱭ ᱱᱷᱟᱸᱜ?
ᱦᱩᱸ,
ᱟᱫᱚ ᱜᱚᱝᱠᱮ ᱟᱯᱮᱥᱮᱫ ᱫᱚ ᱢᱟᱱᱮ ᱥᱟᱠ ᱥᱚᱵᱽᱡᱤ ᱠᱚᱨᱮᱱᱟᱜ ᱫᱚ ᱟᱵᱟᱫ ᱥᱮ ᱪᱟᱥ ᱟᱵᱟᱫᱽ ᱮᱫᱟ ᱯᱮᱥᱮ ᱵᱟᱝ ᱜᱚᱝᱠᱮ ᱚᱱᱟ ᱠᱚᱫᱚ?
ᱦᱮᱸ ᱮᱠᱷᱚᱱ ᱫᱚ ᱦᱟᱸᱜ ᱟᱹᱶᱨᱤ ᱞᱮ ᱪᱟᱸᱥᱼᱟ ᱟᱫᱚ ᱦᱟᱸᱜ ᱮ ᱵᱟᱨᱮ ᱱᱚᱛᱮ ᱫᱚ ᱫᱟᱜ ᱨᱮᱱᱟᱜ ᱫᱚ ᱟᱹᱰᱤ ᱜᱮ ᱮᱠ ᱴᱩᱠᱩ ᱯᱨᱚᱵᱽᱞᱮᱢ ᱥᱮ? ᱮᱸᱦ ᱟᱫᱚ ᱚᱱᱟ ᱠᱷᱟᱹᱛᱤᱨ ᱛᱮᱭᱟᱜ ᱱᱚᱝᱠᱟ ᱥᱮ ᱨᱚᱠᱚᱢ ᱫᱚ ᱮᱠᱷᱚᱱ ᱫᱚ ᱥᱟᱠ ᱥᱚᱵᱽᱡᱤ ᱫᱚ ᱵᱟᱝ ᱪᱟᱥ ᱦᱩᱭ ᱟᱠᱟᱱᱟ᱾ ᱟᱫᱚ ᱦᱟᱸᱜ ᱮᱵᱟᱨᱮ ᱦᱚᱸᱜᱼᱚᱻᱱᱟ ᱫᱟᱸᱜ ᱫᱟᱸᱜ ᱠᱟᱛᱮᱜ ᱦᱟᱸᱜ ᱟᱥᱟᱬ ᱥᱮ ᱥᱮ ᱦᱮᱸ ᱮᱭ ᱴᱩᱠᱩ ᱚᱱᱟ ᱞᱟᱜᱟᱣ ᱦᱩᱭᱩᱜᱼᱟ, ᱡᱷᱤᱸᱜᱟᱹ ᱠᱚ, ᱠᱟᱨᱞᱟ ᱠᱚ, ᱵᱷᱚᱨᱵᱷᱚᱴᱤ ᱠᱚ, ᱦᱚᱸᱜᱼᱚᱼᱱᱟ ᱠᱚ ᱥᱚᱵᱽᱡᱤ ᱦᱟᱸᱜ ᱨᱚᱦᱚᱭ ᱦᱩᱭᱩᱜᱼᱟ ᱦᱳᱭ ᱥᱮ?
ᱟᱪᱪᱷᱟ᱾
ᱟᱨ ᱮᱠᱷᱚᱱ ᱯᱚᱡᱚᱝᱛᱚ ᱫᱚ ᱦᱟᱸᱜ ᱤᱭᱟᱹ ᱚᱱᱟ ᱠᱚᱫᱚ ᱮᱠᱫᱚᱢ ᱟᱹᱣᱨᱤᱜᱮ ᱪᱟᱥ ᱦᱩᱭᱩᱜᱼᱟ᱾ ᱦᱮᱸ ᱫᱟᱜ ᱠᱷᱟᱹᱛᱤᱨ ᱛᱮ ᱥᱮ ᱱᱚᱠᱟ ᱜᱚᱰᱟ ᱠᱚᱦᱚᱸ ᱵᱟᱝ ᱥᱤ ᱠᱟᱱᱟ ᱥᱮ ᱥᱤ ᱥᱤ ᱵᱟᱝ ᱡᱩᱛ ᱠᱟᱱᱟ,
ᱦᱩᱸ, ᱛᱟᱦᱮᱞᱮ ᱜᱚᱝᱠᱮ ᱟᱯᱮᱥᱮᱡ ᱟᱯᱮ ᱥᱮᱫ ᱫᱚ ᱜᱚᱝᱠᱮ ᱵᱩᱨᱩ ᱫᱤᱥᱚᱢ ᱠᱟᱱᱟ ᱵᱟᱝ?
ᱦᱮᱸ ᱟᱞᱮᱥᱮᱱ ᱫᱚ ᱚᱸᱠᱟ ᱜᱮ᱾
ᱟᱪᱪᱷᱟ, ᱛᱷᱚ ᱜᱚᱝᱠᱮ ᱢᱮᱱᱮᱫ ᱠᱟᱱᱟ ᱞᱤᱧ ᱛᱟᱦᱮᱞᱮ ᱵᱩᱨᱩ ᱠᱚᱨᱮ ᱫᱚ ᱱᱷᱟᱸᱜ ᱥᱮᱸᱫᱽᱨᱟ ᱠᱚᱫᱚ ᱯᱮ ᱪᱟᱞᱟᱣ ᱵᱟᱲᱟᱜ ᱠᱟᱱᱟ ᱥᱮ ᱵᱟᱝ ᱵᱤᱨ
ᱟᱸᱦ,
ᱥᱮᱸᱫᱽᱨᱟ ᱵᱚᱞᱛᱮ ᱫᱚ ᱦᱚᱸᱜᱼᱚᱭ ᱡᱮᱢᱚᱱ ᱫᱟᱜ ᱡᱟᱹᱯᱩᱜ ᱠᱮᱫᱟᱭ ᱡᱩᱫᱤ ᱛᱟᱦᱮᱞᱮ ᱠᱷᱟᱱ ᱟᱹᱰᱤ ᱛᱮᱜ ᱜᱮ ᱥᱮᱸᱫᱽᱨᱟ ᱫᱚ ᱟᱹᱰᱤ ᱜᱮᱞᱮ ᱡᱩᱞᱩᱝᱼᱟ ᱱᱚᱝ- ᱱᱚᱛᱮ ᱫᱚ ᱦᱮᱸᱥᱮ , ᱱᱚᱝᱠᱟ ᱥᱟᱵ ᱠᱟᱜ ᱢᱮ ᱛᱮᱦᱤᱧ ᱫᱚ ᱚᱭᱫᱟᱨ ᱠᱷᱟᱨᱟᱯ ᱠᱮᱫᱟᱭ ᱠᱤᱢ ᱵᱟ ᱥᱮᱛᱟᱜ ᱠᱷᱚᱱᱮ ᱫᱟᱜ ᱠᱮᱫᱟ ᱛᱟᱦᱚᱞᱮ ᱠᱷᱟᱱ ᱫᱚ ᱱᱚᱝᱠᱟ ᱟᱫ ᱜᱟᱶᱛᱟ ᱨᱮᱱ ᱠᱚᱲᱟ ᱠᱚ ᱥᱮ ᱟᱹᱛᱩ ᱨᱮᱱ ᱠᱚᱲᱟ ᱠᱚ ᱱᱚᱠᱟ ᱜᱮ ᱜᱟᱶᱛᱟ ᱨᱮᱠᱚ ᱡᱟᱣᱨᱟ ᱜᱚᱜ ᱮᱱ ᱜᱮ, ᱛᱟᱦᱮᱞᱮ ᱠᱚ ᱞᱟᱹᱭᱟ ᱪᱚ ᱥᱮ ᱛᱟᱦᱮᱞᱮ ᱛᱮᱦᱤᱧ ᱫᱚ ᱟᱹᱰᱤ ᱛᱮᱜ ᱜᱮᱛᱚ ᱥᱟᱱᱟᱢ ᱦᱚᱲᱟᱜ ᱠᱟᱡᱽ ᱠᱟᱡᱽ ᱠᱚ ᱵᱟᱝ ᱦᱩᱭᱩᱜ ᱠᱟᱱᱟ, ᱠᱟᱡᱽ ᱠᱟᱢ ᱠᱚ ᱪᱚ ᱛᱟᱦᱮᱞᱮ ᱥᱮᱸᱫᱽᱨᱟ ᱜᱮᱵᱚᱱ ᱪᱟᱞᱟᱣ ᱞᱮᱱ ᱜᱮ, ᱟᱫᱚ ᱛᱟᱦᱮᱞᱮ ᱠᱷᱟᱱ ᱫᱚ ᱥᱮᱸᱫᱽᱨᱟ ᱛᱮᱫ ᱫᱚ ᱚᱱᱟ ᱚᱭᱮᱫᱟᱨ ᱠᱚ ᱦᱚᱲ ᱠᱚᱞᱮ ᱡᱟᱣᱨᱟ ᱞᱮᱝᱠᱷᱟᱱ ᱫᱚ ᱟᱹᱰᱤ ᱪᱟᱲ ᱜᱮ ᱥᱮᱸᱫᱽᱨᱟ ᱠᱚᱫᱚ ᱞᱮ ᱪᱟᱞᱟᱜ ᱛᱟᱦᱮᱸᱱ᱾
ᱟᱪᱪᱷᱟ ᱟᱪᱪᱷᱟ᱾
ᱦᱩᱸ᱾
ᱛᱚ ᱜᱚᱢᱠᱮ ᱢᱮᱱᱮᱫ ᱠᱟᱱᱞᱤᱧ ᱪᱤᱞᱤ ᱠᱚᱠᱚ ᱧᱟᱢᱚᱜᱼᱟ ᱚᱱᱟ
ᱥᱮᱸᱫᱽᱨᱟ ᱪᱟᱞᱟᱣ ᱞᱮᱱᱟ ᱮᱠᱷᱮᱱ ᱫᱚᱠᱚ ᱧᱟᱢᱚᱜ-ᱟ ᱠᱩᱞᱟᱹᱭ ᱨᱩᱸᱰᱟᱹ ᱠᱷᱤᱠᱲᱤ ᱛᱩᱭᱩ ᱱᱩᱠᱩ ᱠᱚᱫᱚ ᱠᱚ ᱧᱟᱢ ᱠᱚ ᱜᱮᱭᱟ᱾ ᱵᱮᱱ ᱵᱩᱡ ᱫᱟᱵᱮᱱ ᱦᱮᱸ, ᱟᱫᱚ ᱢᱟᱱᱮ ᱥᱮᱸᱫᱽᱨᱟ ᱪᱟᱞᱟᱣ ᱫᱚ ᱢᱮᱱ ᱩᱫᱽᱫᱮᱥᱥᱚ ᱫᱚ ᱩᱱᱠᱩ ᱠᱩᱞᱟᱹᱭ ᱟᱨ ᱨᱩᱸᱰᱟᱹ ᱜᱚᱡ ᱜᱮ ᱦᱮᱸᱥᱮ, ᱟᱫᱚ ᱦᱮᱸ ᱩᱱᱠᱩ ᱜᱚᱡ ᱜᱮ ᱪᱟᱞᱟᱜ ᱦᱩᱭᱩᱜ-ᱟ ᱟᱫᱚ ᱚᱱᱟ ᱤᱭᱟᱹ ᱨᱮᱜᱮ ᱥᱟᱵ ᱠᱟᱜᱵᱤᱱ ᱟᱹᱰᱤ ᱡᱷᱟᱹᱞ ᱜᱮ ᱞᱚᱢᱵᱟ ᱜᱮ ᱡᱟᱭᱜᱟᱛᱮ ᱡᱷᱟᱹᱞᱤ ᱠᱚᱵᱮᱱ ᱚᱰᱟᱣ ᱠᱟᱜ-ᱟ ᱥᱮ ᱱᱮᱴ ᱠᱚᱵᱮᱱ ᱚᱰᱟᱣ ᱠᱟᱜ-ᱟ ᱦᱮᱸ ᱥᱮ
ᱦᱮᱸ ᱦᱮᱸ
ᱟᱫᱚ ᱡᱟᱦᱟᱸᱱᱤᱡ ᱜᱮ ᱛᱩᱫᱩᱜ ᱛᱚᱠᱷᱚᱱ ᱫᱚ ᱟᱫᱚ ᱩᱱᱤᱜᱮ ᱡᱷᱟᱹᱞᱤᱭᱮ ᱦᱩᱭᱩᱜ-ᱟ ᱦᱮᱸᱥᱮ, ᱵᱟᱵᱮᱱ ᱵᱟᱵᱮᱱ ᱥᱟᱵ ᱵᱟᱜᱟᱣ ᱫᱟᱲᱮᱭᱟᱭᱟ ᱥᱮ ᱱᱩᱭ ᱫᱚ ᱟᱢ ᱫᱚ ᱟᱞᱚᱢ ᱡᱷᱟᱹᱞᱤᱜ-ᱟ ᱛᱚᱠᱷᱚᱱ ᱫᱚ ᱡᱩᱫᱤ ᱛᱩᱭᱩᱭ ᱛᱩᱫᱩᱜ-ᱟ ᱛᱩᱭᱩ ᱦᱚᱸᱵᱤᱱ ᱡᱷᱟᱞᱤᱭᱮᱭᱟ, ᱠᱷᱤᱠᱲᱤ ᱠᱷᱟᱡ ᱠᱷᱤᱠᱲᱤ ᱦᱚᱸᱵᱮᱱ ᱡᱷᱟᱹᱞᱤᱭᱮᱭᱟ ᱟᱫᱚ ᱛᱚᱠᱷᱚᱱ ᱫᱚ ᱡᱟᱦᱟᱸᱱᱤᱡ ᱜᱮ ᱛᱩᱫᱩᱜ ᱛᱚᱠᱷᱚᱱ ᱫᱚ ᱩᱱᱤᱜᱮ ᱡᱷᱟᱹᱞᱤᱜ-ᱟ᱾
ᱟᱪᱪᱷᱟ ᱾ ᱦᱮᱸ ᱛᱮ ᱚᱸᱰᱮ ᱫᱚ ᱚᱠᱟᱨᱮ ᱵᱮᱱ ᱢᱮᱛᱟᱭᱟ ᱟᱵᱮᱱ ᱫᱚ ᱦᱟᱱᱟ ᱟᱲᱤᱛᱮ ᱫᱟᱹᱲ ᱵᱮᱱ ᱟᱨ ᱱᱩᱠᱩ ᱫᱚ ᱱᱤᱭᱟᱹ ᱟᱲᱤ ᱛᱮᱠᱚ ᱫᱟᱹᱲᱟ᱾ ᱱᱚᱣᱟ ᱫᱚ ᱵᱟᱝ ᱜᱟᱱᱚᱜ-ᱟ ᱡᱮ,
ᱵᱟᱝ ᱾ ᱟᱨ ᱱᱚᱝᱠᱟ ᱟᱹᱰᱤ ᱪᱮᱴᱷᱟ ᱢᱟᱱᱮ ᱡᱟᱭᱜᱟ ᱛᱟᱦᱮᱸᱱᱟ ᱥᱮ ᱛᱚᱠᱷᱚᱱ ᱫᱚ ᱫᱟᱜ ᱞᱮᱠᱷᱟᱱ ᱫᱚ ᱩᱱᱠᱩ ᱛᱩᱭᱩ ᱦᱟᱰᱜᱟᱨ ᱠᱷᱤᱠᱲᱤ ᱠᱚᱦᱚᱸ ᱢᱟᱱᱮ ᱢᱤᱫᱴᱮᱡ ᱰᱷᱤᱯᱩ ᱡᱟᱭᱜᱟ ᱥᱮᱫ ᱠᱚ ᱪᱟᱞᱟᱜ-ᱟ ᱟᱫᱚ ᱟᱹᱰᱤᱛᱷᱟ ᱜᱩᱰᱟ ᱨᱮᱵᱮᱱ ᱚᱰᱟᱣ ᱵᱟᱝ ᱟᱫᱚ ᱟᱹᱰᱤ ᱪᱤᱴᱴᱷᱟ ᱠᱚ ᱡᱷᱟᱹᱞᱤᱭᱮᱱ ᱜᱮ ᱱᱟᱥᱮᱱᱟᱜ ᱵᱮᱱ ᱡᱷᱩᱲᱠᱟᱹᱣ ᱠᱚᱣᱟ ᱵᱟᱝ ᱮᱠᱫᱚᱢ ᱡᱷᱟᱹᱞᱤ ᱥᱮᱫ ᱜᱮᱠᱩ ᱪᱟᱞᱟᱜ-ᱟ᱾
ᱟᱪᱪᱷᱟ ᱟᱪᱪᱷᱟ ᱾
ᱦᱮᱸ ᱟᱨ ᱥᱮᱸᱫᱽᱨᱟ ᱡᱤᱱᱤᱥ ᱫᱚ ᱡᱩᱫᱤ ᱵᱮᱱ ᱪᱟᱞᱟᱣ ᱵᱟᱲᱟ ᱟᱠᱟᱱ ᱠᱷᱟᱡ ᱫᱚ ᱟᱹᱰᱤ ᱜᱮ ᱯᱷᱩᱨᱛᱤ ᱵᱩᱡᱩᱜ-ᱟ ᱾
ᱦᱮᱸ ᱜᱚᱝᱠᱮ ᱟᱹᱞᱤᱧ ᱦᱚᱸ ᱥᱮᱸᱫᱽᱨᱟ ᱡᱤᱱᱤᱥ ᱫᱚ ᱢᱟᱱᱮ ᱡᱚᱢ ᱫᱚ ᱵᱟᱹᱞᱤᱧ ᱡᱚᱢ ᱠᱚᱣᱟ ᱱᱟᱦᱟᱜ ᱟᱫᱚ ᱠᱤᱪᱷᱩᱴᱟ ᱫᱚᱞᱤᱧ ᱡᱚᱢ ᱠᱚ ᱜᱮᱭᱟ ᱠᱤᱪᱷᱩᱫᱚ ᱨᱩᱸᱰᱟᱹ ᱛᱚ ᱠᱷᱤᱠᱲᱤ ᱛᱚ ᱵᱟᱹᱱᱩᱜ ᱠᱚᱣᱟ ᱟᱞᱮ ᱥᱮᱫ ᱫᱚ ᱢᱟᱱᱮ, ᱠᱩᱞᱟᱹᱭ ᱢᱮᱱᱟᱜ ᱠᱚᱣᱟ ᱨᱩᱸᱰᱟᱹ ᱠᱩᱞᱟᱹᱭ ᱛᱟᱨᱯᱚᱨᱮ ᱩᱱᱠᱩ ᱡᱮᱴᱟ ᱜᱚᱝᱠᱮ ᱵᱤᱡᱤ ᱠᱚ ᱢᱮᱛᱟᱣᱟ ᱠᱩ ᱾ ᱟᱯᱮ ᱥᱮᱫ ᱫᱚ ᱢᱤᱱᱟᱜ ᱠᱚᱣᱟ ᱥᱮ ᱵᱟᱱᱩᱜ ᱠᱩᱣᱟ ᱛᱚ ᱩᱱᱠᱩ ᱜᱮ ᱦᱟᱸᱜ ᱟᱫᱚ ᱜᱚᱝᱠᱮ ᱟᱹᱞᱤᱧ ᱫᱚ ᱜᱚᱝᱠᱮ ᱚᱱᱟ ᱥᱮᱸᱫᱽᱨᱟ ᱪᱟᱞᱟᱜ ᱞᱟᱹᱜᱤᱫ ᱫᱚ ᱟᱹᱰᱤ ᱢᱟᱱᱮ ᱟᱹᱰᱤ ᱨᱟᱹᱥᱠᱟᱹ ᱜᱮ ᱟᱹᱭᱠᱟᱹᱜ-ᱟ ᱜᱚᱴᱟ ᱟᱛᱩ ᱨᱮᱱ ᱦᱚᱲ, ᱪᱟᱞᱟᱜ-ᱟ ᱢᱤᱫ ᱥᱟᱛᱮ ᱫᱟᱬᱟ ᱵᱟᱲᱟᱭ ᱢᱤᱫᱴᱮᱡ ᱨᱟᱹᱥᱠᱟᱹ ᱨᱮᱭᱟᱜ ᱵᱮᱯᱟᱨ ᱠᱟᱱᱟ ᱮᱴᱟᱜ ᱟᱹᱛᱩ ᱥᱮ ᱮᱴᱟᱜ ᱵᱤᱨ ᱠᱚᱨᱮ ᱵᱮᱱ ᱪᱟᱞᱟᱜ-ᱟ᱾ ᱚᱱᱟ ᱠᱩᱜᱮ ᱢᱟᱱᱮ ᱢᱤᱫᱴᱮᱡ ᱟᱹᱰᱤ ᱨᱟᱹᱥᱠᱟᱹ ᱨᱮᱭᱟᱜ ᱤᱭᱟᱹ ᱠᱟᱱᱟ ᱧᱟᱢᱚᱜ-ᱟ ᱟᱨ ᱵᱟᱠᱩ ᱧᱟᱢᱚᱜ-ᱟ ᱜᱚᱝᱠᱮ ᱚᱱᱟ ᱫᱚ ᱵᱟᱝ ᱠᱟᱱᱟ ᱠᱤᱱᱛᱩ
ᱦᱮᱸ ᱟᱨ ᱟᱵᱮᱱ ᱧᱮᱞ ᱵᱮᱱ ᱥᱮᱸᱫᱽᱨᱟ ᱠᱚᱫᱚ ᱨᱮᱸᱜᱮᱡ ᱵᱮᱱ ᱡᱟᱦᱟᱸ ᱞᱮᱠᱟ ᱵᱮᱱ ᱠᱤᱱᱛᱩ ᱯᱷᱩᱨᱛᱤ ᱫᱚ ᱟᱰᱤ ᱵᱮᱱ ᱵᱩᱡᱷᱟᱹᱣᱟ ᱡᱮ ᱢᱮᱱ ᱟᱵᱮᱱ, ᱦᱮᱸ ᱚᱱᱟ ᱡᱮ ᱫᱟᱬᱟ ᱚᱱᱟᱜᱮ ᱟᱹᱰᱤ ᱨᱟᱹᱥᱠᱟᱹ ᱵᱩᱡᱩᱜ-ᱟ ᱾
ᱜᱚᱝᱠᱮ ᱚᱱᱟᱜᱮ ᱢᱟ ᱟᱹᱰᱤ ᱤᱭᱟᱹᱜᱮ ᱟᱹᱭᱠᱟᱹᱜ ᱟᱨ ᱵᱟᱠᱷᱟᱡ ᱫᱚ ᱱᱟᱦᱟᱜ ᱤᱭᱟᱹ ᱫᱚ ᱞᱮᱠᱟ ᱫᱚ ᱚᱱᱠᱟ ᱫᱚ ᱥᱮ ᱨᱚᱠᱚᱢ ᱠᱤᱪᱷᱩ ᱫᱚ ᱵᱟᱹᱱᱩᱜ-ᱟ ᱠᱟᱹᱢᱤ ᱵᱟᱲᱟ ᱞᱮᱠᱷᱟᱱ ᱵᱮᱱ ᱦᱤᱡ ᱛᱤᱦᱤᱧ ᱫᱚ ᱞᱟᱸᱜᱟ ᱛᱤᱦᱤᱧ ᱫᱚ ᱵᱟᱵᱩᱱ ᱪᱟᱞᱟᱜ-ᱟ᱾ ᱱᱤᱭᱟᱹ ᱨᱮᱜᱮ ᱵᱚᱱ ᱠᱟᱹᱢᱤᱭᱟ ᱥᱮ ᱪᱮᱫ ᱠᱤᱱᱛᱩ ᱩᱱᱟ ᱨᱮᱫᱚ ᱵᱟᱵᱮᱱ ᱢᱮᱱᱟ ᱩᱱᱟ ᱨᱮᱫᱚ ᱟᱹᱰᱤ ᱨᱟᱹᱥᱠᱟᱹ ᱧᱚᱜ ᱜᱮ ᱟᱹᱭᱠᱟᱹᱣ ᱛᱚ ᱫᱮᱞᱟ ᱟᱨ ᱛᱷᱚᱲᱟ ᱵᱚᱱ ᱪᱟᱞᱟᱣ ᱧᱚᱜᱚᱜ-ᱟ ᱾ ᱥᱮ ᱫᱮᱞᱟ ᱟᱨ ᱛᱷᱚᱲᱟ ᱵᱩᱱ ᱥᱮᱸᱫᱽᱨᱟ ᱧᱚᱜ ᱠᱚᱣᱟ ᱚᱱᱮ ᱩᱝᱠᱟ ᱦᱟᱸᱜ ᱛᱚ ᱜᱚᱝᱠᱮ ᱟᱞᱮ ᱥᱮᱫ ᱫᱚ ᱛᱷᱚᱲᱟ ᱜᱟᱱ ᱢᱟᱱᱮ ᱵᱤᱨ ᱴᱤᱨ ᱠᱚᱫᱚ ᱛᱷᱚᱲᱟ ᱠᱚᱢ ᱧᱚᱜ ᱜᱮᱭᱟ ᱛᱚ ᱟᱫᱚ ᱚᱱᱟ ᱱᱟᱦᱟᱜ ᱛᱷᱚᱲᱟ ᱜᱟᱱ ᱯᱷᱟᱨᱟᱠ ᱧᱚᱜ ᱜᱤ ᱪᱟᱞᱟᱜ ᱦᱩᱭᱩᱜ-ᱟ ᱛᱚ ᱟᱫᱚ ᱟᱨᱦᱚᱸ ᱡᱟᱹᱥᱛᱤ ᱨᱟᱹᱥᱠᱟᱹ ᱧᱚᱜ ᱟᱹᱭᱠᱟᱹᱜ-ᱟ ᱾
ᱚ ᱟᱨᱚ ᱦᱮᱸ ᱟᱞᱮ ᱦᱚᱸ ᱚᱱᱟ ᱥᱩᱠᱨᱤ ᱥᱟᱵ ᱠᱚᱫᱚ ᱥᱟᱸᱜᱤᱧ ᱮᱠ ᱴᱩᱠᱩ ᱥᱟᱸᱜᱤᱧ ᱧᱚᱜ ᱪᱟᱞᱟ ᱞᱟᱜᱟ ᱟᱞᱮᱭᱟ ᱡᱩᱫᱤ ᱥᱩᱠᱨᱤ ᱥᱟᱵ ᱡᱩᱫᱤ ᱠᱚ ᱢᱮᱱᱟ ᱪᱚ ᱛᱟᱦᱞᱮ ᱵᱚᱱ ᱥᱩᱠ ᱥᱩᱠᱨᱤ ᱵᱚᱱ ᱥᱮᱸᱫᱽᱨᱟ ᱟᱹᱜᱩ ᱠᱚᱣᱟ ᱦᱮᱸᱥᱮ᱾
ᱦᱮᱸ
ᱟᱯᱮ ᱥᱮᱫ ᱫᱚ ᱥᱩᱠᱨᱤ ᱠᱚᱫᱚ ᱠᱚ ᱥᱮᱸᱫᱽᱨᱟ ᱠᱚᱣᱟ ᱥᱮ ᱵᱟᱝ?
ᱵᱟᱝ ᱜᱚᱝᱠᱮ ᱟᱞᱮ ᱥᱮᱫ ᱥᱩᱠᱨᱤ ᱴᱩᱠᱨᱤ ᱫᱚ ᱵᱟᱠᱩ ᱧᱟᱢᱚᱜ-ᱟ ᱜᱚᱝᱠᱮ, ᱛᱚ ᱧᱟᱢᱚᱜ ᱠᱷᱟᱡ ᱠᱚ ᱱᱩᱠᱩ ᱮᱢᱱᱤᱼᱼ ᱤᱭᱟᱹ ᱥᱩᱠᱨᱤ ᱜᱮ ᱠᱚ ᱧᱟᱢᱚᱜ-ᱟ ᱡᱮ ᱵᱚᱞᱮ ᱵᱩᱱ ᱟᱹᱥᱩᱞ ᱟᱹᱥᱩᱞ ᱵᱟᱲᱟ ᱠᱚ ᱩᱱᱠᱩ ᱜᱮ ᱟᱨ ᱵᱟᱠᱷᱟᱡ ᱫᱚ ᱱᱩᱠᱩᱼᱼ ᱵᱤᱨ ᱥᱩᱠᱨᱤ ᱠᱚᱫᱚ ᱜᱚᱝᱠᱮ ᱱᱚᱛᱮ ᱫᱚ ᱵᱟᱠᱚ ᱧᱟᱢᱚᱜ-ᱟ ᱾
ᱚ ᱟᱪᱪᱷᱟ, ᱟᱞᱮ ᱥᱮᱫ ᱫᱚ ᱩᱱᱠᱩ ᱵᱤᱨ ᱥᱩᱠᱨᱤ ᱠᱚᱦᱚᱸ ᱠᱚ ᱧᱟᱢᱚᱜ ᱛᱟᱦᱮᱸᱱ ᱦᱮᱸ ᱥᱮ ᱾
ᱦᱩᱸ ᱾
ᱟᱫᱚ ᱵᱤᱨ ᱥᱩᱠᱨᱤ ᱫᱚ ᱟᱨᱚ ᱯᱷᱩᱨᱛᱤ ᱵᱩᱡᱩᱜ-ᱟ ᱠᱟᱨᱚᱱ ᱟᱹᱰᱤ ᱚᱠᱚᱡ ᱠᱚ ᱧᱟᱢᱚᱜ-ᱟ ᱥᱮ ᱟᱹᱰᱤ ᱞᱟᱜᱟᱼᱼ ᱠᱚ ᱞᱟᱜᱟᱜ-ᱟ, ᱟᱹᱰᱤ ᱴᱷᱩᱠᱟᱹᱨ ᱱᱚᱝᱠᱟ ᱵᱮᱱ ᱫᱟᱞ ᱠᱚᱣᱟ ᱫᱟᱞ ᱫᱟᱞ ᱛᱮᱦᱚᱸ ᱵᱟᱵᱤᱱ ᱜᱚᱡ ᱫᱟᱲᱮᱭᱟ ᱠᱚᱣᱟ ᱩᱱᱠᱩ ᱫᱚ ᱾
ᱦᱩᱸ, ᱚᱱᱟ ᱞᱟᱜᱟ ᱵᱟᱲᱟᱭ ᱜᱮ ᱢᱟ ᱞᱟᱜᱟ ᱵᱟᱲᱟᱭ ᱜᱮ ᱢᱟ ᱜᱚᱝᱠᱮ ᱟᱹᱰᱤ ᱨᱟᱹᱥᱼᱼ ᱠᱟᱹ ᱨᱮᱭᱟᱜ ᱛᱷᱚᱲᱟ ᱜᱟᱱ ᱤᱭᱟᱹ ᱧᱚᱜ ᱟᱹᱭᱠᱟᱹᱜ ᱾
ᱟᱨ ᱱᱚᱝᱠᱟ ᱵᱮᱱ ᱞᱟᱜᱟ ᱠᱚᱣᱟ ᱮᱠᱫᱚᱢ ᱟᱹᱰᱤ ᱨᱟᱹᱥ ᱯᱷᱩᱨᱛᱤ ᱥᱮ ᱨᱟᱹᱥᱠᱟᱹ ᱜᱮᱵᱮᱱ ᱵᱩᱡᱷᱟᱹᱣᱟ ᱟᱨᱼᱼ ᱫᱟᱞᱮ ᱨᱮᱦᱚᱸ ᱵᱮᱱ ᱵᱟᱵᱮᱱ ᱴᱮᱠᱟᱣ ᱫᱟᱲᱮᱭ ᱭᱟ ᱚᱱᱠᱟ ᱠᱚᱼᱼ
ᱛᱚ ᱜᱚᱝᱠᱮ ᱥᱩᱠᱨᱤ ᱠᱚᱫᱚ ᱵᱟᱹᱱᱩᱜ ᱠᱚᱣᱟ ᱟᱞᱮ ᱥᱮᱫ ᱫᱚ, ᱪᱟᱞᱟᱜ-ᱟ ᱥᱩᱠᱨᱤ ᱜᱚᱡ ᱞᱮᱠᱟ ᱫᱚ ᱢᱟᱱᱮ ᱱᱤᱭᱟᱹ ᱠᱚᱨᱮ ᱫᱚ ᱵᱟᱹᱱᱩᱜ ᱠᱚᱣᱟ ᱜᱚᱝᱠᱮ ᱾ ᱪᱟᱞᱟᱜ ᱦᱩᱭᱩᱜ ᱠᱷᱟᱡ ᱟᱹᱰᱤ ᱡᱷᱟᱹᱞ ᱜᱤ ᱪᱟᱞᱟᱜ ᱦᱩᱭᱩᱜ-ᱟ, ᱛᱷᱚᱲᱟ ᱠᱷᱟᱡ ᱢᱮᱱ ᱵᱷᱟᱞᱮ ᱡᱟᱹᱞ ᱜᱮ ᱚᱱᱠᱟ ᱢᱤᱫ ᱥᱤᱧ ᱢᱤᱫ ᱧᱤᱫᱟᱹ ᱪᱟᱞᱟᱜ ᱦᱩᱭᱩᱜ-ᱟ ᱾
ᱚᱻ ᱛᱟᱦᱚᱞᱮ ᱟᱯᱮ ᱫᱚ ᱟᱰᱤ ᱥᱟᱺᱜᱤᱧ ᱜᱮ ᱯᱮ ᱛᱟᱦᱞᱮ, ᱟᱞᱮ ᱴᱷᱮᱱ ᱟᱞᱮ ᱟᱞᱮᱼᱼ ᱫᱚ ᱢᱟᱱᱮ ᱱᱚᱝᱠᱟ ᱟᱫᱷ ᱜᱷᱚᱱᱴᱟ ᱞᱟᱜᱟᱜ-ᱟ ᱾
ᱟᱪᱪᱷᱟ ᱟᱫᱚ ᱜᱚᱝᱠᱮ ᱚᱱᱮ ᱚᱠᱚᱭ ᱠᱚᱫᱚ ᱡᱩᱫᱤ ᱠᱚ ᱪᱟᱞᱟᱜ ᱠᱚ ᱢᱮᱱᱮᱜ ᱠᱟᱱ ᱠᱷᱟᱡ ᱯᱮᱭᱟ ᱯᱩᱱᱭᱟᱹᱼᱼ ᱟᱹᱛᱩ ᱢᱤᱞᱮ ᱛᱮ ᱟᱫᱚ ᱱᱟᱸᱜ ᱩᱱᱤᱼᱼ ᱫᱷᱚᱨᱟ ᱠᱟᱜ ᱵᱮᱱ ᱯᱮ ᱯᱩᱱ ᱫᱤᱱ ᱞᱟᱦᱟ ᱨᱮᱠᱚ ᱪᱟᱞᱟᱜ-ᱟ ᱱᱟᱸᱜ ᱪᱟᱹᱣᱞᱤ ᱠᱩᱠᱩ ᱤᱫᱤ ᱛᱚᱨᱟᱭᱟ ᱚᱱᱛᱮ ᱨᱤᱜᱤ‌ ᱠᱩ ᱤᱥᱤᱱ ᱵᱟᱥᱟᱝ ᱠᱟᱛᱮᱜ ᱠᱩ ᱡᱚᱢᱟ ᱾ ᱛᱟᱨᱯᱚᱨᱮ ᱥᱮᱸᱫᱽᱨᱟ ᱵᱟᱲᱟ ᱠᱟᱛᱮᱜ ᱱᱟᱦᱟᱸᱜ ᱠᱚ ᱤᱭᱟᱹ ᱭᱟ ᱾
ᱚ ᱚᱱᱠᱟ ᱵᱟᱝ, ᱛᱟᱦᱚᱞᱮ ᱟᱯᱮ ᱥᱮᱱ ᱫᱚ ᱟᱹᱰᱤ ᱡᱷᱟᱹᱞ ᱜᱮ ᱪᱟᱞᱟᱜ ᱞᱟᱜᱟᱜ-ᱟ ᱟᱨ ᱤᱭᱟᱹᱼᱼ
ᱦᱳᱭ ᱟᱞᱮ ᱥᱮᱫ ᱫᱚ ᱱᱟᱦᱟᱸᱜ ᱩᱱᱠᱩ ᱥᱩᱠᱨᱤ ᱜᱚᱡ ᱫᱚ ᱱᱟᱦᱟᱸᱜ ᱡᱷᱟᱹᱞ ᱜᱮ ᱪᱟᱞᱟᱜ ᱞᱟᱜᱟᱜ-ᱟ, ᱟᱨ ᱱᱤᱠᱩᱼᱼ ᱨᱩᱸᱰᱟᱹ ᱠᱩᱞᱟᱹᱭ ᱠᱚ ᱞᱟᱹᱜᱤᱫ ᱫᱚ ᱱᱟᱦᱟᱸᱜ ᱱᱤᱭᱟᱹ ᱟᱰᱮ ᱯᱟᱥᱮ ᱨᱮᱜᱮ ᱾ ᱟᱫᱷ ᱜᱷᱚᱱᱴᱟ ᱜᱟᱱ ᱞᱮᱠᱟ, ᱥᱟᱭᱠᱮᱞ ᱛᱮᱦᱚᱸ ᱵᱮᱱ ᱪᱟᱞᱟᱣ ᱫᱟᱲᱮᱭᱟᱜ ᱥᱮ ᱛᱟᱲᱟᱢ ᱛᱮᱵᱮᱱ ᱪᱟᱞᱟᱜ ᱠᱷᱟᱱ ᱛᱟᱲᱟᱢ ᱛᱮᱦᱚᱸ ᱵᱮᱱ ᱪᱟᱞᱟᱣ ᱫᱟᱲᱮᱭᱟᱜ-ᱟ᱾ ᱥᱩᱡᱤ, ᱚᱱᱟ ᱠᱚ ᱡᱟᱭᱜᱟ ᱨᱮᱢᱟ ᱥᱟᱭᱠᱮᱞ ᱢᱟ ᱤᱱᱟᱹᱜ ᱡᱟᱹᱥᱛᱤ ᱮᱞᱟᱣ ᱵᱟᱹᱱᱩᱜᱼᱟ ᱾ ᱛᱟᱲᱟᱢ ᱛᱮᱜᱮ ᱢᱟᱱᱮ ᱮᱱᱠᱷᱟᱡ ᱫᱚ ᱜᱚᱴᱟ ᱜᱟᱡᱟᱲ ᱴᱟᱡᱟᱲ ᱠᱩᱵᱮᱱ ᱫᱟᱬᱟ ᱵᱟᱲᱟᱭᱟ ᱜᱩᱫᱽᱲᱟᱹ ᱵᱤᱨ ᱠᱩ ᱾ ᱥᱮ ᱦᱟᱱᱛᱮ ᱱᱟᱱᱛᱮ ᱟᱨ ᱚᱱᱟ ᱠᱚᱫᱚ ᱵᱟᱝ ᱫᱚ ᱩᱱᱤ ᱵᱮᱱ ᱥᱟᱵ ᱵᱟᱲᱟᱭᱮ ᱵᱟᱝ ᱫᱚᱼᱼ ᱥᱟᱭᱠᱮᱞ ᱵᱮᱱ ᱥᱟᱵ ᱵᱟᱲᱟᱭ ᱵᱟᱝ ᱫᱚᱵᱮᱱ ᱞᱟᱜᱟᱭᱮ, ᱛᱚ ᱚᱱᱟ ᱠᱚ ᱛᱤᱜᱤ ᱱᱟᱦᱟᱸᱜᱼᱼ ᱛᱷᱚ ᱚᱱᱟ ᱠᱚ ᱛᱤᱜᱤ ᱱᱟᱦᱟᱸᱜ ᱟᱹᱰᱤ ᱤᱭᱟᱹ ᱜᱮ ᱤᱭᱠᱟᱹᱜ-ᱟ ᱟᱨ ᱜᱤ ᱾ ᱟᱨ ᱵᱟᱠᱷᱟᱡ ᱫᱚ ᱱᱟᱦᱟᱸᱜ ᱱᱚᱜ-ᱚᱭ ᱵᱷᱳᱨ ᱨᱮᱠᱚ ᱩᱰᱩᱠᱮᱱ ᱱᱟ ᱾ ᱟᱨ ᱡᱟᱦᱟᱸᱱᱟᱜ ᱛᱮᱠᱚ ᱪᱟᱞᱟᱣ ᱱᱟ ᱴᱳᱴᱳ ᱛᱟᱱᱟᱜ ᱥᱮ ᱜᱟᱹᱰᱤ ᱯᱟᱹᱲᱤ ᱛᱟᱱᱟᱜ ᱛᱮᱠᱚ ᱪᱟᱞᱟᱣᱱᱟ ᱟᱨᱼᱼ ᱚᱱᱛᱮ ᱠᱷᱚᱱᱟᱜ ᱛᱟᱲᱟᱢ ᱛᱟᱲᱟᱢ ᱛᱮᱠᱚ ᱦᱤᱡᱩᱜ-ᱟ, ᱥᱮᱸᱫᱽᱨᱟ ᱥᱮᱸᱫᱽᱨᱟ ᱛᱮ ᱮᱠᱫᱚᱢ ᱚᱲᱟᱜᱼᱼ ᱵᱤᱠᱮᱞ ᱴᱟᱭᱤᱢ ᱫᱚ ᱚᱲᱟᱜ ᱥᱮᱜ ᱠᱩ ᱦᱟᱹᱡᱩᱜ-ᱟ, ᱞᱟᱦᱟ ᱦᱟᱹᱡᱩᱜ-ᱟ ᱱᱟᱸᱜ ᱾ ᱚᱱᱮ ᱚᱱᱠᱟ ᱦᱩᱭᱩᱜ ᱜᱮᱭᱟ, ᱟᱨ ᱡᱩᱫᱤ ᱠᱚ ᱢᱮᱱ ᱞᱮᱠᱷᱟᱱ ᱵᱟᱝ ᱛᱤᱦᱤᱧ ᱫᱚ ᱛᱷᱚᱲᱟ ᱜᱟᱱᱮᱼᱼ ᱫᱟᱜ ᱡᱟᱹᱥᱛᱤᱣ ᱠᱟᱫᱟ ᱠᱷᱟᱞ ᱰᱟᱸᱜᱟ ᱠᱚ ᱯᱮᱨᱮᱡᱚᱜ-ᱟ, ᱛᱚ ᱟᱹᱵᱩ ᱱᱤᱭᱟᱹ ᱠᱚᱨᱮ ᱜᱤᱵᱩᱱ ᱥᱮᱸᱫᱽᱨᱟ ᱠᱩᱣᱟ ᱾
ᱩᱸ ᱾
ᱟᱨ ᱱᱩᱠᱩ ᱜᱚᱝᱠᱮ ᱫᱤᱠᱩ ᱫᱤᱠᱩ ᱪᱷᱟᱹᱛᱷᱤᱠ ᱠᱚ ᱢᱮᱱᱟᱜ ᱠᱚ ᱜᱮᱭᱟ ᱛᱚ, ᱩᱱᱠᱩ ᱦᱚᱸ ᱢᱟᱱᱮᱼᱼ ᱨᱩᱸᱰᱟᱹ ᱠᱩ ᱡᱩᱫᱤ ᱚᱲᱟᱜ ᱠᱚᱨᱮ ᱠᱚ ᱵᱚᱞᱚᱜ-ᱟ ᱥᱮ ᱛᱚ ᱩᱱᱠᱩ ᱦᱚᱸ ᱠᱩ ᱞᱟᱹᱭ ᱵᱟᱲᱟᱭ ᱜᱮᱭᱟ ᱡᱮ ᱱᱮᱸᱰᱮ ᱢᱮᱱᱟᱭᱟ ᱥᱮ ᱦᱟᱸᱰᱮ ᱢᱤᱱᱟᱭᱟ ᱾
ᱦᱮᱸ ᱩᱱᱠᱩ ᱛᱮ ᱩᱱᱠᱩ ᱫᱚ ᱟᱨ ᱟᱹᱰᱤ ᱜᱮᱠᱚ ᱩᱱᱠᱩ ᱥᱤᱢ ᱠᱚ ᱜᱮᱰᱮ ᱠᱚᱠᱚ ᱡᱩᱫᱤ ᱠᱚ ᱪᱟᱥ ᱠᱚ ᱠᱷᱟᱡ ᱫᱚᱼᱼ ᱜᱮᱨ ᱠᱚ ᱛᱟᱠᱚᱣᱟ ᱠᱚ ᱥᱮ ᱟᱹᱰᱤᱼᱼ ᱪᱟᱬ ᱜᱮᱠᱚ ᱞᱟᱹᱭᱟ ᱡᱮ ᱛᱟᱦᱚᱞᱮ ᱱᱚᱰᱮ ᱟᱞᱮ ᱴᱷᱮᱱ ᱢᱤᱫᱴᱟᱹᱝ ᱢᱮᱱᱟᱭᱟ ᱵᱟᱯᱮ ᱦᱤᱡᱩᱜ ᱠᱟᱱᱟ ᱱᱚᱝᱠᱟ ᱥᱮ ᱦᱟᱱᱠᱟᱼᱼ ᱠᱟᱠ, ᱚᱱᱠᱟ ᱠᱚ ᱞᱟᱹᱭ ᱛᱟᱸᱦᱮᱱᱟ ᱩᱱᱠᱩ‌ ᱫᱚ ᱡᱟᱹᱥᱛᱤ ᱜᱮ ᱾
ᱦᱳᱭ ᱦᱳᱭ ᱦᱳᱭ ᱾ ᱛᱚ ᱚᱱᱟ ᱠᱚ ᱠᱷᱟᱹᱛᱤᱨ ᱛᱤᱜᱤ ᱱᱟᱦᱟᱸᱜ ᱟᱹᱰᱤ ᱤᱭᱟᱹ ᱧᱚᱜ ᱤᱭᱠᱟᱹᱜ-ᱟ ᱟᱨ ᱠᱤ ᱟᱨᱦᱚᱸ ᱨᱟᱹᱥᱠᱟᱹ ᱧᱚᱜ᱾
ᱦᱮᱸ᱾ ᱟᱨ ᱢᱤᱫᱴᱮᱝᱼᱼ ᱡᱟᱦᱟᱸ ᱫᱚ ᱟᱨᱚ ᱡᱩᱫᱤ ᱵᱟᱨᱭᱟ ᱯᱮᱭᱟ ᱟᱛᱳ ᱟᱛᱮᱜ ᱵᱮᱱ ᱪᱟᱞᱟᱜ ᱛᱟᱦᱚᱞᱮ ᱠᱷᱟᱱ ᱟᱨᱚ ᱨᱟᱹᱥᱠᱟᱹ ᱟᱨᱚ ᱯᱷᱩᱨᱛᱤ ᱵᱮᱱ ᱵᱩᱡᱽᱼᱼ ᱪᱮ ᱛᱚᱠᱷᱚᱱ ᱟᱨᱚ ᱰᱷᱮᱨ ᱱᱚᱜ ᱦᱚᱲ ᱵᱮᱱ ᱛᱮᱦᱮᱱᱟ ᱥᱮ᱾ ᱠᱷᱚᱱ ᱫᱚ ᱠᱟᱹᱣ ᱢᱟᱹᱣ ᱵᱟᱲᱟ ᱢᱤᱫᱴᱟᱝ ᱡᱟᱦᱟᱸ ᱠᱚᱲᱟ ᱦᱚᱯᱚᱱᱟᱜ ᱢᱤᱫᱴᱟᱝ ᱯᱷᱩᱨᱛᱤ ᱥᱮ ᱨᱟᱹᱥᱼᱼ ᱠᱟᱹ ᱡᱟᱦᱟᱸ ᱠᱟᱹᱣ ᱢᱟᱹᱣ ᱚᱱᱟ ᱜᱮ ᱵᱤᱨᱟᱴ ᱯᱷᱩᱨᱛᱤ ᱦᱮᱸ ᱥᱮ ᱵᱟᱝ?
ᱦᱮᱸ ᱜᱚᱝᱠᱮ ᱚᱱᱟ ᱜᱮ ᱛᱤᱱᱟᱹᱜ ᱨᱟᱹᱥᱠᱟᱹ ᱦᱟᱹᱱᱤ ᱟᱹᱱᱤ ᱞᱟᱜᱟ ᱭᱮᱢ‌ ᱦᱟᱹᱱᱤ ᱦᱟᱱᱛᱮ ᱥᱟᱵᱮ ᱢᱮ ᱚᱱᱟ ᱜᱮ ᱟᱹᱰᱤᱼᱼ ᱢᱟᱱᱮ ᱟᱹᱰᱤ ᱤᱭᱟᱹ ᱨᱮᱭᱟᱜ ᱠᱟᱛᱷᱟ ᱠᱟᱱᱟ ᱜᱚᱝᱠᱮ᱾
ᱢᱟᱱᱮ ᱪᱤᱜ ᱞᱮ‌ ᱵᱮᱱ ᱞᱟᱹᱭᱟ ᱢᱟᱱᱮ ᱩᱱᱟᱹᱜ ᱢᱟᱱᱮ ᱵᱟᱥᱛᱚᱵᱽ ᱨᱮ ᱪᱷᱟᱲᱟ ᱚᱱᱟ ᱠᱚ ᱨᱟᱹᱥᱠᱟᱹ ᱫᱚ ᱵᱟᱵᱮᱱᱼᱼ
ᱵᱟᱝ ᱵᱟᱝ ᱦᱳᱭ ᱜᱚᱝᱠᱮ ᱚᱱᱟ ᱠᱚ ᱟᱨ ᱱᱟᱶᱟ ᱱᱤᱭᱟᱹ ᱱᱤᱭᱟᱹ ᱱᱚᱣᱟ ᱥᱟᱜ ᱠᱟᱢᱼᱼ ᱤᱥᱠᱩᱞ ᱞᱟᱭᱤᱯᱷ ᱨᱮ ᱚᱱᱟ ᱠᱚᱫᱚ ᱟᱹᱰᱤ ᱤᱭᱟᱹ ᱜᱮ ᱤᱭᱠᱟᱹᱜ-ᱟ ᱜᱚᱝᱠᱮ᱾
ᱦᱮᱸ ᱢᱮᱜ ᱤᱥᱠᱩᱞ ᱞᱟᱭᱤᱯᱷ ᱨᱮᱱᱟᱜ ᱦᱚᱸ ᱡᱚᱛᱚ ᱦᱚᱲᱟᱜ ᱡᱚᱛᱚ ᱨᱚᱠᱚᱢ ᱜᱷᱚᱴᱚᱱᱟ ᱛᱟᱦᱮᱱᱟ ᱥᱮ ᱵᱮᱧᱪ ᱠᱚᱨᱮ ᱠᱚᱨᱮᱱᱟᱜ ᱵᱚᱦᱩᱛ ᱥᱮᱯᱟᱨ ᱵᱮᱯᱟᱨ ᱥᱮᱯᱟᱨ ᱛᱟᱦᱮᱱᱟ ᱦᱮᱸ ᱥᱮ ᱵᱟᱝ?
ᱦᱮᱸ ᱜᱚᱝᱠᱮ ᱚᱱᱟ ᱦᱚᱸ ᱟᱹᱰᱤ ᱤᱭᱟᱹ ᱨᱮᱭᱟᱜ ᱜᱷᱚᱴᱚᱱᱟ ᱠᱟᱱ ᱜᱮᱭᱟ ᱟᱪᱷᱟ ᱴᱷᱤᱠ ᱜᱮᱭᱟ ᱪᱚᱞᱚ ᱜᱚᱝᱠᱮ ᱴᱟᱭᱤᱢ ᱦᱚᱸ ᱦᱩᱭ ᱮᱱᱟ ᱯᱚᱨᱮ ᱵᱟᱨ ᱱᱟᱜ ᱟᱪᱷᱟ ᱢᱟ ᱛᱟᱞᱮ ᱴᱷᱤᱠ ᱦᱮᱸᱢᱟ᱾